ᱡᱚᱦᱟᱨ ᱜᱮ ᱾ ᱱᱟᱯᱟᱭ ᱵᱟᱲᱟᱭ ᱜᱮ ᱦᱚᱭ ᱟᱸᱡᱚᱢ ᱧᱟᱢᱮᱫ ᱜᱮᱭᱟᱞᱤᱧ ᱾ ᱡᱷᱚᱛᱚ ᱜᱮ ᱾ ᱟᱨ ᱱᱚᱝᱠᱟ ᱥᱟᱭᱤᱰ ᱨᱮ ᱥᱮᱨᱮᱧ ᱠᱚ ᱪᱟᱞᱟᱣ ᱟᱠᱟᱜᱼᱟ ᱪᱮ ᱜᱚᱝᱠᱮ ᱾
ᱟᱸᱡᱚᱢᱮᱫᱼᱟ ᱵᱤᱱ ᱜᱚᱝᱠᱮ?
ᱦᱳᱭ ᱟᱸᱡᱚᱢᱮᱫ ᱜᱮᱭᱟᱞᱤᱧ ᱢᱮᱱᱮ ᱵᱮᱠᱜᱨᱟᱣᱩᱱᱰ ᱨᱮ ᱠᱟᱹᱴᱤᱡ ᱥᱮᱨᱮᱧ ᱠᱚ ᱟᱸᱡᱚᱢᱚᱜ ᱠᱟᱱ ᱛᱟᱵᱮᱱ ᱫᱚ ᱾
ᱦᱩᱸ ᱾
ᱦᱮᱸ
ᱪᱮᱫ ᱵᱤᱱ ᱪᱤᱠᱟᱹᱭᱮᱫᱼᱟ ᱛᱟᱦᱚ
ᱦᱚᱸᱜᱼᱚᱭ ᱫᱩᱲᱩᱵ ᱦᱩᱭ ᱟᱠᱟᱱᱟ ᱜᱚᱝᱠᱮ ᱫᱩᱲᱩᱵ ᱵᱟᱲᱟ ᱦᱩᱭ ᱠᱟᱱᱟ ᱾
ᱟᱪᱪᱷᱟ ᱟᱪᱪᱷᱟ ᱾
ᱟᱪᱪᱷᱟ ᱜᱚᱝᱠᱮ ᱦᱳᱭ ᱜᱚᱢᱠᱮ ᱮᱠᱷᱚᱱ ᱫᱚ ᱟᱹᱞᱤᱧ ᱫᱚ ᱱᱟᱯᱟᱭ ᱵᱟᱲᱟ ᱜᱮ ᱦᱮᱱᱟᱜ ᱟᱠᱟᱫ ᱞᱤᱧᱟᱹ ᱟᱵᱮᱱ ᱜᱮ ᱪᱮᱫ ᱞᱮᱠᱟ ᱦᱮᱱᱟᱜ ᱟᱠᱟᱫ ᱵᱮᱱᱟ?
ᱚᱦ ᱟᱪᱪᱷᱟ ᱟᱪᱪᱷᱟ ᱾
ᱟᱵᱮᱱ ᱪᱮᱫ ᱞᱮᱠᱟ ᱦᱮᱱᱟᱜ ᱵᱮᱱᱟ?
ᱟᱹᱞᱤᱧ ᱦᱚᱸ ᱵᱮᱥ ᱜᱮ ᱾
ᱦᱚᱭ ᱵᱮᱥ ᱛᱟᱦᱮᱱ ᱠᱷᱟᱱ ᱜᱮ ᱱᱟᱯᱟᱭ ᱾
ᱦᱚᱭ ᱦᱚᱭ ᱾
ᱫᱟᱠᱟ ᱠᱚᱵᱮᱱ ᱡᱚᱢ ᱵᱟᱲᱟ ᱠᱮᱜᱼᱟ ᱥᱮ ᱟᱹᱣᱨᱤ?
ᱦᱚᱭ ᱟᱹᱣᱨᱤ ᱞᱤᱧ ᱡᱚᱢᱟ, ᱟᱹᱵᱤᱱ ᱵᱤᱱ ᱡᱚᱢ ᱠᱮᱜᱼᱟ ᱾
ᱟᱹᱣᱨᱤᱞᱤᱧ ᱡᱚᱢᱟ ᱟᱹᱞᱤᱧ ᱦᱚᱸ ᱪᱟᱥ ᱫᱤᱱ ᱛᱚ ᱱᱚᱜᱼᱚᱭ ᱛᱚ ᱠᱟᱹᱡ ᱫᱮᱨᱤᱜ ᱠᱟᱱᱟ ᱾
ᱟᱪᱪᱷᱟ ᱾
ᱠᱷᱮᱛ ᱵᱟᱹᱫᱽ ᱠᱷᱚᱡ ᱦᱚᱲ ᱦᱮᱡ ᱦᱮᱡ ᱛᱮᱜᱮ ᱤᱥᱤᱱ ᱵᱟᱥᱟᱝ ᱫᱚ ᱛᱟᱭᱚᱢᱚᱜ ᱠᱟᱱᱟ ᱚᱱᱟ ᱠᱷᱟᱹᱛᱤᱨ ᱛᱮ ᱾
ᱟᱪᱪᱷᱟ ᱾ ᱦᱳᱲᱳ ᱠᱚ ᱵᱤᱱ ᱨᱚᱦᱚᱭᱮᱜᱼᱟ?
ᱦᱚᱭ ᱦᱳᱲᱳ ᱠᱚ ᱨᱚᱦᱚᱭ ᱪᱟᱹᱞᱩᱜ ᱠᱟᱱ ᱜᱮᱭᱟ ᱜᱚᱝᱠᱮ ᱱᱟᱯᱟᱭ ᱜᱮ ᱾ ᱡᱟᱹᱥᱛᱤ ᱫᱷᱟᱨᱟ ᱜᱮ ᱟᱞᱮ ᱥᱮᱫ ᱫᱚ ᱨᱚᱦᱚᱭ ᱠᱚ ᱪᱷᱩᱴᱟᱹᱣᱟᱠᱟᱱᱟ ᱦᱟᱸᱜ ᱾
ᱟᱪᱪᱷᱟ ᱾
ᱚᱱᱛᱮ ᱟᱯᱮᱥᱮᱱ ᱫᱚ ᱪᱮᱫ ᱞᱮᱠᱟ ᱜᱚᱝᱠᱮ?
ᱦᱚᱭ ᱟᱞᱮ ᱥᱮᱜ ᱦᱚᱸ ᱱᱚᱛᱮ ᱦᱚᱸ ᱨᱚᱦᱚᱭ ᱫᱚᱠᱚ ᱥᱩᱨᱩ ᱟᱠᱟᱜᱼᱟ ᱾ ᱟ ᱨᱚᱦᱚᱭᱮᱫᱼᱟ ᱠᱚ ᱡᱟᱹᱥᱛᱤ ᱜᱮ ᱾
ᱟᱪᱪᱷᱟ ᱟᱪᱪᱷᱟ ᱟᱪᱪᱷᱟ ᱾
ᱦᱮᱸ ᱾
ᱟᱪᱪᱷᱟ ᱜᱚᱝᱠᱮ ᱚᱱᱛᱮ ᱟᱯᱮ ᱥᱮᱱ ᱫᱚ ᱪᱮᱫ ᱱᱟᱦᱮᱞ ᱛᱮ ᱱᱚᱝᱠᱟ ᱠᱚ ᱥᱤᱭᱟ ᱠᱟᱰᱟ ᱰᱟᱹᱝᱨᱤ ᱛᱮ ᱥᱮ ᱱᱚᱝᱠᱟ ᱴᱟᱠᱴᱟᱨ ᱜᱮ ᱵᱮᱥᱤ ᱠᱚ ᱞᱟᱜᱟᱣ ᱛᱟᱦᱮᱱᱟ ᱱᱚᱛᱮ ᱫᱚ ᱾
ᱦᱩᱸ ᱟᱞᱮᱥᱮᱫ ᱦᱚᱸ ᱦᱩᱸ ᱵᱟᱱᱟᱨ ᱜᱮ ᱪᱟᱹᱞᱩᱜ ᱜᱮᱭᱟ ᱴᱟᱠᱴᱟᱨ ᱦᱚᱸ ᱱᱚᱛᱮ
ᱱᱟᱦᱮᱞ ᱦᱚᱸ ᱪᱟᱹᱞᱩᱜ ᱜᱮᱭᱟ ᱾
ᱦᱚᱸ ᱟᱨ ᱜᱚᱝᱠᱮ ᱛᱤᱦᱤᱧ ᱫᱚ ᱟᱯᱮᱥᱮᱱ ᱫᱚ ᱫᱟᱜ ᱡᱟᱹᱲᱤ ᱫᱚ ᱪᱮᱫ ᱞᱮᱠᱟ ᱛᱮᱦᱤᱧ ᱫᱚ?
ᱦᱳᱭ ᱡᱟᱹᱲᱤ ᱵᱟᱲᱟᱭᱮᱜᱼᱟᱭ ᱟᱫᱚ ᱚᱱᱠᱟ ᱫᱚ ᱵᱟᱭ ᱡᱟᱹᱲᱤᱭᱟᱜᱼᱟ ᱠᱟᱹᱴᱤᱡ ᱠᱟᱹᱴᱤᱡ ᱡᱟᱹᱲᱤᱭᱮᱜᱼᱟ ᱾
ᱦᱮᱭ ᱦᱮᱸ ᱾ ᱱᱚᱛᱮ ᱢᱟ ᱜᱚᱝᱠᱮ ᱛᱮᱦᱮᱧ ᱢᱟ ᱟᱪᱪᱷᱟ ᱾ ᱦᱟᱹᱭ ᱱᱚᱛᱮ ᱢᱟ ᱜᱚᱝᱠᱮ ᱫᱚᱢᱮ ᱛᱮᱨᱞᱮᱡ ᱠᱮᱫᱟ ᱛᱮᱦᱤᱱ ᱫᱚ ᱟᱨᱠᱤ ᱟᱨ ᱱᱚᱝᱠᱟ ᱦᱩᱰᱩᱨ ᱵᱤᱡᱽᱞᱤᱟᱹ ᱦᱩᱰᱩᱨ ᱵᱤᱡᱽᱞᱤ ᱮᱫ ᱜᱮᱭᱟᱭ ᱱᱚᱛᱮ ᱤᱯᱤᱞ ᱠᱚᱦᱚᱸ ᱠᱚ ᱧᱮᱞᱚᱜ ᱠᱟᱱ ᱜᱮᱭᱟ ᱪᱟᱸᱫᱳ ᱠᱚᱦᱚᱸ ᱾ ᱛᱚ ᱪᱮᱫ ᱪᱮᱠᱟᱜ ᱠᱟᱱᱟ ᱦᱟᱸᱜ ᱵᱟᱝ ᱵᱩᱡᱩᱜ ᱠᱟᱱᱟ ᱨᱤᱢᱤᱞ ᱫᱚ ᱦᱟᱸᱜ ᱵᱟᱹᱱᱩᱜᱼᱟ ᱾
ᱚ ᱱᱚᱛᱮ ᱫᱚ ᱫᱚᱢᱮ ᱜᱮ ᱨᱤᱢᱤᱞ ᱮ ᱨᱟᱠᱟᱵ ᱟᱠᱟᱜᱼᱟ ᱾ ᱦᱩᱸ ᱵᱤᱡᱞᱤ ᱮᱜᱼᱟᱭ ᱾
ᱦᱮᱸ ᱦᱮᱸ ᱾
ᱤᱱᱠᱟᱹ ᱫᱚ ᱵᱟᱭ ᱫᱟᱜᱮᱜᱼᱟ ᱥᱮ ᱠᱟᱹᱴᱤᱡ ᱠᱟᱹᱴᱤᱡ ᱜᱮ ᱫᱟᱜ ᱮᱜᱼᱟᱭ ᱾
ᱦᱚᱸ ᱦᱚᱸ ᱾ ᱛᱷᱟᱞᱮ ᱜᱚᱝᱠᱮ ᱟᱯᱮ ᱥᱮᱱ ᱫᱚ ᱱᱚᱣᱟ ᱛᱟᱦᱚᱞᱮ ᱜᱚᱝᱠᱮ ᱟᱯᱮᱱᱮᱱᱟᱜ ᱫᱚ ᱯᱩᱠᱷᱨᱤ ᱠᱚᱫᱚ ᱯᱮᱨᱮᱡ ᱮᱱᱟ ᱥᱮ ᱵᱟᱝᱟ? ᱜᱟᱸᱰᱟ ᱠᱚ ᱢᱩᱸᱰᱩ ᱠᱚ ᱾
ᱟᱹᱣᱨᱤ ᱟᱹᱣᱨᱤ ᱾
ᱚ ᱛᱟᱦᱚᱞᱮ ᱚᱱᱠᱟ ᱡᱟᱹᱥᱛᱤ ᱫᱷᱟᱨᱟ ᱫᱚ ᱦᱟᱸᱜ ᱟᱹᱣᱨᱤ ᱫᱟᱜᱼᱟᱭ ᱦᱳᱭᱥᱮ ᱨᱟᱹᱜᱤ ᱫᱚ ᱾
ᱟᱹᱣᱨᱤ ᱟᱹᱣᱨᱤ ᱡᱟᱹᱥᱛᱤ ᱫᱷᱟᱨᱟ ᱫᱚ ᱟᱹᱣᱨᱤ ᱫᱟᱜᱼᱟᱭ ᱚᱝᱠᱟ ᱠᱟᱹᱴᱤᱡ ᱠᱟᱹᱴᱤᱡ ᱜᱮ ᱫᱟᱜ ᱮᱜᱼᱟᱭ ᱾
ᱚ ᱱᱚᱛᱮ ᱦᱚᱸ ᱜᱚᱝᱠᱮ ᱚᱱᱠᱟ ᱜᱮ ᱫᱟᱜᱮᱜᱼᱟᱭ ᱜᱟᱹᱰᱭᱟᱹ ᱠᱚᱫᱚ ᱦᱟᱸᱜ ᱵᱟᱝ ᱯᱮᱨᱮᱪᱚᱜ ᱠᱟᱱᱟ ᱾
ᱟᱻ ᱫᱟᱜᱮᱜᱼᱟᱭ ᱟᱯᱮᱥᱮᱪ ᱪᱮᱜ ᱪᱮᱫ ᱞᱮᱠᱟᱭ ᱫᱟᱜᱮᱜᱼᱟ?
ᱫᱟᱜᱮᱜᱼᱟᱭ ᱱᱚᱝᱠᱟ ᱠᱟᱡᱮᱨᱮ ᱞᱟᱜᱟᱜ ᱞᱮᱠᱟ ᱫᱚ ᱵᱟᱭ ᱫᱟᱜᱮᱜᱼᱟ ᱦᱟᱸᱜ ᱢᱟᱱᱮ ᱟᱠᱷᱟᱱ ᱫᱚ ᱠᱤᱪᱷᱩ ᱠᱤᱪᱷᱩ ᱫᱚ ᱠᱟᱡᱽᱨᱮ ᱞᱟᱜᱟᱣ ᱠᱟᱱᱟ ᱾ ᱱᱚᱝᱠᱟ ᱜᱟᱹᱰᱭᱟᱹ ᱜᱟᱹᱰᱭᱟᱹ ᱠᱚᱫᱚ ᱦᱟᱸᱜ ᱯᱩᱠᱷᱨᱤ ᱠᱚ ᱟᱣᱨᱤ ᱯᱮᱨᱮᱡ ᱪᱚᱜᱼᱟ ᱟᱞᱮ ᱥᱮᱱ ᱫᱚ ᱾ ᱦᱳᱭ ᱥᱮ ᱾ ᱟᱫᱚ ᱱᱚᱝᱠᱟ ᱟᱨ ᱢᱤᱫ ᱪᱷᱚᱴ ᱞᱟᱹᱴᱩ ᱧᱚᱜ ᱫᱟᱜ ᱞᱮᱠᱷᱟᱡ ᱫᱚ ᱦᱟᱸᱜ ᱵᱟᱹᱫᱽ ᱠᱚᱨᱮ ᱦᱟᱸᱜ ᱫᱚᱢᱮ ᱦᱩᱲᱩ ᱦᱟᱸᱜ ᱠᱚ ᱨᱚᱦᱚᱭᱟ ᱦᱟᱸᱜ ᱟᱨ ᱚᱱᱟ ᱵᱟᱹᱫᱽ ᱜᱮ ᱦᱟᱸᱜ ᱵᱟᱹᱠᱤ ᱦᱮᱱᱟᱜ ᱟᱠᱟᱫᱟ ᱟᱞᱮ ᱥᱮᱱ ᱫᱚ ᱾ ᱵᱟᱹᱭᱦᱟᱹᱲ ᱫᱚ ᱦᱟᱸᱜ ᱱᱤᱝᱠᱟ ᱠᱚ ᱨᱚᱦᱚᱭ ᱪᱟᱵᱟᱣ ᱠᱮᱫ ᱜᱮᱭᱟ ᱾ ᱚᱝᱠᱟ ᱵᱟᱝ ᱵᱟᱝ ᱛᱮᱜᱮ ᱦᱮᱸ ᱾
ᱦᱩᱸ ᱟᱞᱮ ᱥᱮᱫ ᱦᱚᱸ ᱤᱱᱠᱟᱹ ᱜᱮ ᱾ ᱠᱟᱻ ᱵᱟᱹᱫᱽ ᱥᱮᱫ ᱫᱚᱠᱚ ᱨᱚᱦᱚᱭ ᱟᱠᱟᱜᱼᱟ ᱾ ᱵᱟᱹᱭᱦᱟᱹᱲ ᱥᱮᱫ ᱫᱚ ᱜᱷᱩᱴᱩ ᱥᱮᱫ ᱜᱮ ᱮᱠᱷᱚᱱ ᱚᱝᱠᱟᱭ ᱫᱟᱜ ᱞᱮᱠᱷᱟᱱ ᱠᱷᱮᱛ ᱠᱚᱨᱮᱜ ᱦᱚᱸ ᱫᱟᱜ ᱠᱚ ᱵᱟᱭ ᱛᱚᱸᱵᱟᱜ ᱠᱟᱱᱟ ᱾
ᱦᱩᱸ ᱦᱩᱸ ᱾
ᱟᱫᱚ ᱪᱤᱠᱟᱹ-ᱪᱤᱠᱟᱹᱛᱮᱵᱤᱱ ᱨᱚᱦᱚᱭᱟ ᱱᱚᱝᱠᱟ ᱞᱮᱠᱷᱟᱱᱮ?
ᱟᱪᱷᱟ ᱟᱪᱷᱟ ᱾ ᱜᱚᱝᱠᱮ ᱟᱯᱮ ᱫᱚ ᱛᱟᱦᱚᱞᱮ ᱵᱤᱨ ᱫᱤᱥᱚᱢ ᱥᱮ ᱴᱟᱸᱰᱤ ᱫᱤᱥᱚᱢ ᱠᱟᱱᱟ ᱯᱮ?
ᱜᱚᱝᱠᱮ ᱢᱤᱫᱴᱟᱝ ᱠᱟᱛᱷᱟ ᱞᱤᱧ ᱞᱟᱹᱭᱮᱜᱼᱟ ᱚᱱᱟ ᱠᱚᱫᱚ ᱟᱞᱚᱵᱤᱱ ᱠᱩᱞᱤ ᱞᱤᱧᱟ ᱾
ᱦᱳᱭ ᱾
ᱚᱱᱟ ᱫᱚ ᱢᱟᱱᱟ ᱜᱮᱭᱟ ᱥᱮ ᱾
ᱦᱳᱭ ᱾
ᱚᱱᱟ ᱠᱚ ᱚᱱᱟ ᱠᱚ ᱠᱩᱞᱤ ᱢᱟᱱᱮ ᱨᱤᱡᱮᱠᱴ ᱦᱚᱸ ᱫᱟᱲᱮᱭᱟᱜᱼᱟ ᱱᱚᱣᱟ ᱾
ᱟᱪᱷᱟ ᱟᱪᱷᱟ ᱾
ᱚᱱᱟ ᱠᱚ ᱵᱟᱫᱽ ᱫᱤᱭᱮ ᱡᱟ ᱞᱟᱹᱭᱵᱤᱱ ᱡᱟᱦᱟᱱᱟᱜ ᱾
ᱪᱮᱫ ᱞᱤᱭᱮ?
ᱞᱮᱵᱤᱱ ᱟᱨᱠᱤ ᱚᱱᱟ ᱟᱨᱠᱤ ᱯᱟᱨᱥᱚᱱᱟᱞ ᱰᱤᱴᱮᱞᱥ ᱠᱚ ᱫᱚ ᱟᱞᱚ ᱵᱤᱱ ᱠᱩᱞᱤ ᱞᱤᱧᱟ ᱚᱱᱟ ᱡᱟᱦᱟᱸ ᱦᱤᱛᱳᱜ ᱡᱟᱦᱟᱸᱵᱤᱱ ᱞᱟᱹᱭ ᱠᱮᱫᱼᱟ ᱚᱱᱟ ᱠᱚ ᱫᱚ ᱟᱞᱚᱵᱤᱱ ᱠᱩᱞᱤ ᱞᱤᱧᱟ ᱾
ᱟᱪᱷᱟ ᱟᱪᱷᱟ ᱟᱪᱷᱟ,
ᱚᱱᱟ ᱠᱚ ᱫᱚ ᱢᱟᱱᱟ ᱜᱮᱭᱟ ᱥᱮ ᱾
ᱦᱚᱸ ᱦᱚᱸ ᱢᱟᱱᱟ ᱫᱚ ᱢᱟᱱᱟᱣ ᱜᱮᱭᱟ, ᱟᱫᱚ ᱚᱱᱠᱟ ᱛᱟᱦᱟᱞᱮᱧ ᱞᱟᱹᱭᱫᱟ ᱾ ᱯᱟᱛᱟ ᱪᱷᱟᱛᱟ ᱛᱟᱦᱚᱞᱮ ᱪᱮᱫ ᱞᱮᱠᱟ ᱦᱳᱭᱳᱜ ᱛᱟᱦᱮᱱᱟ?
ᱦᱮᱸ ᱦᱳᱭᱳᱜ ᱜᱮᱭᱟ ᱱᱚᱛᱮ ᱯᱟᱛᱟ ᱚᱠᱴᱟ ᱦᱳᱭᱳᱜ ᱜᱮ ᱵᱷᱟᱜᱮ ᱜᱮ,
ᱟᱪᱷᱟ ᱟᱪᱷᱟ,
ᱟᱪᱷᱟ ᱟᱪᱷᱟ ᱟᱪᱷᱟ,
ᱛᱟᱦᱞᱮ,
ᱱᱚᱛᱮ ᱦᱚᱸ ᱵᱷᱟᱜᱮ ᱜᱮ ᱯᱟᱛᱟ ᱫᱚ ᱦᱳᱭᱳᱜ ᱛᱟᱦᱮᱱ ᱜᱮᱭᱟ ᱜᱚᱢᱠᱮ, ᱱᱟᱯᱟᱭ ᱜᱮ ᱦᱳᱭᱳᱜ ᱛᱟᱦᱮᱱᱟ ᱾ ᱦᱩᱸ,
ᱵᱷᱟᱜᱮ ᱜᱮ ᱛᱟᱦᱚᱞᱮ ᱪᱮᱫ ᱠᱚᱵᱤᱱ ᱪᱟᱥ ᱠᱟᱜᱼᱟ ᱛᱟᱦᱚᱞᱮ?
ᱦᱳᱭ ᱚᱱᱠᱟ ᱪᱟᱥ ᱵᱟᱲᱟ ᱦᱳᱭ ᱚᱱᱠᱟ ᱥᱚᱵᱽᱡᱤ ᱠᱚ ᱪᱟᱥ ᱵᱟᱲᱟ ᱦᱳᱭ ᱟᱠᱟᱱᱟ ᱵᱮᱸᱜᱟᱲ ᱠᱚ ᱾ ᱱᱚᱣᱟ ᱡᱷᱤᱸᱜᱟᱹ ᱯᱳᱨᱳᱞ ᱠᱚ ᱟᱨᱠᱤ ᱨᱚᱦᱚᱭ ᱵᱟᱲᱟ ᱦᱳᱭ ᱟᱠᱟᱱ ᱜᱮᱭᱟ ᱾ ᱵᱷᱤᱱᱰᱤ ᱠᱚ ᱱᱚᱝᱠᱟ ᱡᱚᱢ ᱵᱟᱲᱟ ᱞᱮᱠᱟ ᱦᱚᱸ ᱱᱚᱝᱠᱟ ᱟᱹᱠᱷᱨᱤᱧ ᱜᱟᱱᱚᱜ ᱞᱮᱠᱟ ᱦᱚᱸ ᱾ ᱦᱳᱭ ᱥᱮ,
ᱦᱮᱸ,
ᱟᱯᱮ ᱫᱚ ᱯᱮ ᱨᱚᱦᱚᱭ ᱠᱟᱜᱼᱟ ᱥᱮ ᱵᱟᱝᱟ ᱛᱟᱦᱞᱮ ᱚᱱᱛᱮ ᱫᱚ?
ᱚᱲᱟᱜ ᱠᱚᱨᱮᱜ ᱜᱮ ᱾ ᱜᱮ ᱛᱚ,
ᱦᱚᱸ ᱦᱚᱸ, ᱦᱳᱭ ᱦᱳᱭ ᱱᱚᱝᱠᱟ ᱠᱤᱨᱤᱧ ᱟᱹᱠᱷᱨᱤᱧ ᱞᱮᱠᱟ ᱫᱚ ᱨᱚᱦᱚᱭ ᱵᱟᱝ ᱦᱳᱭ ᱠᱟᱱᱟ ᱦᱳᱭ ᱥᱮ, ᱢᱮᱱ ᱫᱟᱞᱤᱧ ᱱᱚᱝᱠᱟ ᱠᱤᱨᱤᱧ ᱟᱠᱷᱨᱤᱧ ᱞᱮᱠᱟ ᱫᱚ ᱵᱟᱵᱮᱱ ᱨᱚᱦᱚᱭ ᱟᱠᱟᱫᱟ ᱱᱚᱝᱠᱟ ᱚᱲᱟᱜ ᱨᱮ ᱡᱚᱢ ᱵᱟᱲᱟ ᱞᱮ ᱞᱮᱠᱟᱡ ᱵᱮᱱ ᱨᱚᱦᱚᱭ ᱠᱮᱫᱟ ᱦᱳᱭ,
ᱦᱮᱸ ᱦᱮᱸ, ᱦᱳᱭ ᱜᱚᱢᱠᱮ ᱦᱳᱭ ᱜᱚᱢᱠᱮ ᱟᱯᱮ ᱥᱮᱫ ᱢᱟᱪ ᱵᱮᱱ ᱞᱟᱹᱭ ᱠᱮᱜᱼᱟ ᱚᱱᱮ ᱱᱚᱝᱠᱟ ᱫᱟᱜ, ᱦᱮᱜ ᱜᱮᱟᱭ ᱠᱷᱮᱛ ᱵᱟᱹᱫᱽ ᱠᱚᱨᱮ ᱦᱩᱲᱩ ᱨᱚᱦᱚᱭ ᱠᱚ ᱦᱩᱭᱩᱜ ᱠᱟᱱ ᱜᱮᱭᱟ ᱦᱳᱭ ᱥᱮ, ᱟᱫᱚ ᱞᱤᱧ ᱞᱟᱹᱭᱮᱫᱟ ᱠᱷᱮᱛ ᱵᱟᱹᱫᱽ ᱠᱚᱨᱮ ᱜᱚᱝᱜᱷᱟ ᱠᱟᱴᱠᱚᱢ ᱠᱚ ᱥᱮ ᱦᱟᱹᱠᱩ ᱠᱚ ᱵᱟᱠᱚ ᱧᱟᱢᱚᱜ ᱠᱟᱱᱟ ᱾
ᱧᱟᱢ ᱠᱚ ᱧᱟᱢᱚᱜ ᱠᱟᱱ ᱜᱮᱭᱟ ᱵᱟᱸᱱ ᱠᱚᱨᱮᱠᱷ ᱠᱟᱨᱚᱱ ᱵᱟᱹᱭᱦᱟᱹᱲ, ᱥᱮ ᱵᱟᱹᱭᱦᱟᱹᱲ ᱥᱮᱫ ᱧᱟᱢᱚᱜ ᱠᱟᱱᱟ ᱜᱷᱩᱴᱩ ᱥᱮᱫ ᱫᱚ ᱮᱠᱷᱚᱱ ᱫᱟᱜ ᱜᱮᱭᱟ ᱟᱹᱣᱨᱤ ᱛᱚᱵᱟᱜ- ᱟ ᱥᱮ,
ᱦᱩᱸ ᱦᱩᱸ,
ᱦᱚᱸ ᱦᱚᱸ ᱜᱚᱢᱠᱮ, ᱱᱚᱛᱮ ᱫᱚ ᱜᱚᱢᱠᱮ ᱟᱞ ᱥᱮᱫ ᱫᱚ
ᱦᱚᱸᱭ ᱜᱚᱢᱠᱮ ᱟᱥᱮᱫ ᱠᱚ ᱧᱟᱢᱚᱜ ᱜᱮᱭᱟ ᱱᱚᱝᱠᱟ ᱢᱤᱫᱴᱮᱡ ᱢᱟᱱᱮ ᱜᱟᱰᱟ ᱾
ᱦ ᱜᱮᱮ